ᱛᱚ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱡᱚᱦᱟᱨ ᱜᱮ᱾
ᱦᱩᱸᱻ
ᱪᱮᱫ ᱠᱚᱵᱤᱱ ᱪᱤᱠᱟᱹ ᱵᱟᱲᱟᱭᱮᱫᱟ?
ᱦᱚᱸᱜ ᱚᱭ ᱫᱩᱲᱩᱵ ᱵᱟᱲᱟ ᱦᱩᱭ ᱠᱟᱱᱟ ᱛᱟᱯᱚᱨ ᱫᱟᱠᱟ ᱡᱚᱢ ᱠᱚ ᱦᱩᱭ ᱵᱟᱲᱟᱭᱱᱟ ᱥᱮ ᱵᱟᱝ?
ᱮᱸ ᱫᱟᱠᱟ ᱡᱚᱢ ᱠᱚᱛᱚ ᱮᱠᱷᱚᱱᱳ ᱟᱲᱨᱤ ᱜᱮ᱾
ᱚᱻ ᱥᱮ ᱟᱹᱭᱩᱵ ᱵᱮᱲᱟ ᱫᱟᱠᱟ ᱠᱚᱫᱚ ᱵᱟᱢ ᱡᱚᱢ ᱵᱟᱲᱟᱭ ᱜᱮᱭᱟ?
ᱫᱟᱠᱟ ᱫᱚᱧ ᱡᱚᱢ ᱵᱟᱲᱟᱭ ᱜᱮᱭᱟ ᱟᱫᱚ ᱮᱢᱱᱤ ᱛᱮᱜᱮ ᱠᱟᱹᱴᱤᱡ ᱫᱮᱨᱤ ᱠᱟᱛᱮᱜᱤᱧ ᱡᱚᱢᱟ᱾
ᱫᱟᱠᱟ ᱵᱟᱝ ᱡᱚᱢ ᱵᱚᱞᱛᱮ ᱡᱮᱢᱚᱱ ᱟᱹᱰᱤ ᱦᱚᱲ ᱫᱚᱠᱚ ᱧᱮᱞ ᱠᱟᱜ ᱠᱚ ᱨᱩᱴᱤ ᱠᱚᱠᱚ ᱡᱚᱢᱟ ᱛᱚ᱾
ᱦᱮᱸ ᱨᱩᱴᱤ ᱠᱚᱦᱚᱸ ᱦᱩᱭᱩᱜ ᱜᱮᱭᱟ ᱟᱨ ᱛᱮᱦᱮᱧ ᱱᱟᱹᱠᱤ ᱡᱟᱹᱱᱤ ᱪᱮᱫ ᱦᱩᱭ ᱟᱠᱟᱱᱟ ᱪᱮᱫ ᱠᱚ ᱠᱚᱨᱟᱣ ᱟᱠᱟᱫᱟ ᱚᱲᱟᱜ ᱨᱮ ᱮᱠᱷᱚᱱ᱾
ᱚᱻ ᱟᱪᱪᱷᱟ ᱡᱟᱦᱟᱸ ᱟᱞᱟᱝ ᱞᱟᱦᱟᱱᱟᱜ ᱨᱮᱞᱟᱝ ᱜᱟᱯᱟᱞ ᱢᱟᱨᱟᱜ ᱠᱟᱱ ᱛᱟᱦᱮᱸᱜ ᱡᱮ, ᱪᱟᱥ ᱟᱵᱟᱫ ᱤᱫᱤ ᱠᱟᱛᱮᱜ ᱟᱫᱚ ᱮᱱᱠᱷᱟᱱ ᱱᱤᱛᱚᱜ ᱡᱟᱦᱟᱸ ᱫᱚ ᱦᱩᱭᱩᱜ ᱠᱟᱱᱟ ᱵᱚᱨᱵᱚᱴᱤ ᱦᱚᱸᱯᱮ ᱪᱟᱥ ᱜᱮᱭᱟ ᱛᱟᱦᱚᱞᱮ ᱦᱮᱸ ᱵᱚᱨᱵᱚᱴᱤ ᱪᱟᱥ ᱤᱫᱤ ᱠᱟᱛᱮᱜ ᱠᱟᱹᱴᱤᱡ ᱞᱟᱝ ᱜᱟᱯᱟᱞ ᱢᱟᱨᱟᱣ ᱞᱮᱠᱷᱟᱱ ᱦᱩᱭ ᱠᱚᱜᱼᱟ᱾
ᱴᱷᱤᱠ ᱜᱮᱭᱟ ᱢᱟ᱾
ᱦᱮᱸ ᱛᱟᱦᱚᱞᱮ ᱡᱩᱫᱤ ᱯᱳᱭᱞᱳ ᱨᱤᱧ ᱠᱩᱞᱤ ᱢᱮᱭᱟ ᱟᱞᱮ ᱫᱤᱥᱚᱢ ᱥᱮᱫ ᱫᱚ ᱵᱚᱨᱵᱩᱴᱤ ᱫᱚ ᱪᱟᱥ ᱫᱚ ᱤᱭᱟᱹ ᱫᱩᱧ ᱧᱮᱞ ᱟᱠᱟᱫᱟ
ᱠᱤᱱᱛᱩ ᱤᱧ ᱫᱚ ᱪᱟᱥ ᱫᱚ ᱵᱟᱹᱧ ᱪᱟᱥ ᱵᱟᱲᱟ ᱟᱠᱟᱫᱟ ᱟᱫᱚ ᱚᱱᱟᱜᱮ ᱡᱩᱫᱤ ᱟᱢᱮᱢ ᱪᱟᱥ ᱵᱟᱲᱟ ᱟᱠᱟᱫ ᱠᱟᱹᱴᱤᱡᱮᱢ ᱞᱟᱹᱭ ᱠᱤᱧᱟᱹ ᱡᱮ ᱚᱠᱟ ᱞᱮᱠᱟ ᱞᱮᱠᱟᱛᱮ ᱪᱤᱠᱟ ᱠᱟᱛᱮᱜ ᱮ ᱪᱟᱥᱚᱜᱼᱟ ᱯᱳᱭᱞᱳ ᱨᱮᱜᱮᱧ ᱠᱩᱞᱤ ᱢᱮᱭᱟ ᱟᱱᱮ ᱱᱚᱣᱟ ᱫᱚ ᱚᱠᱟ ᱥᱤᱡᱤᱱ ᱨᱮᱠᱚ ᱪᱟᱥᱟ ᱥᱮ ᱵᱟᱨ ᱥᱟᱜᱤ ᱥᱮ ᱢᱤᱫ ᱥᱟᱜᱤ ᱨᱮ ᱚᱠᱟ ᱞᱮᱠᱟ
ᱵᱟᱝ ᱟᱫᱚ ᱢᱤᱫ ᱥᱤᱧ ᱜᱮᱠᱚ ᱪᱟᱥ ᱜᱮᱭᱟ ᱢᱟᱱᱮ ᱟᱞᱮ ᱥᱮᱫ ᱢᱟᱛᱚ ᱢᱤᱫ ᱥᱤᱧ ᱠᱟᱛᱮᱫ ᱜᱮᱞᱮ ᱪᱟᱥ ᱜᱮᱭᱟ ᱟᱫᱚ, ᱚᱠᱚᱭ ᱚᱠᱟ ᱫᱷᱟᱨᱮ ᱪᱮᱫᱠᱟ ᱚᱱᱟᱫᱚ ᱵᱟᱹᱧ ᱵᱟᱲᱟᱭᱟ ᱛᱚᱵᱮ ᱟᱞᱮ ᱥᱮᱫ ᱫᱚ ᱚᱱᱟ ᱢᱤᱫ ᱢᱤᱫᱴᱟᱝ ᱥᱤᱢᱤ ᱠᱚ ᱪᱟᱥ ᱜᱮᱭᱟ ᱚᱱᱟ ᱫᱚ᱾
ᱦᱩᱸ
ᱱᱮᱛᱟᱹᱨ ᱵᱚᱨᱥᱟᱫ ᱦᱳᱭ ᱦᱳᱭ ᱱᱮᱛᱟᱨ ᱫᱤᱱᱮᱠᱚ ᱪᱟᱥ ᱜᱮᱭᱟ᱾
ᱦᱩᱸ ᱟᱪᱷᱟ ᱛᱟᱨᱯᱚᱨ ᱱᱚᱣᱟ ᱫᱚ ᱢᱟᱱᱮ ᱪᱮᱫᱠᱟᱱ ᱦᱟᱥᱟ ᱨᱮᱠᱚ ᱪᱟᱥᱟ ᱢᱟᱱᱮ ᱫᱟᱜ ᱫᱚᱨᱠᱟᱨᱟ ᱥᱮ ᱱᱚᱝᱠᱟ ᱚᱠᱟ ᱞᱮᱠᱟ
ᱫᱟᱜ ᱫᱚ ᱫᱚᱨᱠᱟᱨ ᱛᱮ ᱫᱚᱨᱠᱟᱨᱟ ᱢᱟᱱᱮ ᱵᱟᱨᱭᱟ ᱨᱮᱜᱮ ᱪᱟᱥ ᱨᱮᱦᱚᱸ ᱜᱟᱱᱚᱜᱼᱟ᱾ ᱠᱷᱚᱛᱤ ᱫᱚ ᱵᱟᱹᱱᱩᱜ ᱠᱟᱫᱟ ᱛᱚᱵᱮ ᱟᱫᱚ ᱡᱮᱢᱚᱱ ᱜᱷᱩᱴᱩ ᱡᱟᱭᱜᱟ ᱨᱮᱢ ᱨᱚᱦᱚᱭ ᱞᱮᱱᱠᱷᱟᱱ ᱡᱮᱢᱚᱱ ᱫᱟᱜ ᱫᱚ ᱞᱟᱜᱟᱜ ᱜᱮᱭᱟ ᱟᱨ ᱫᱟᱜ ᱡᱟᱭᱜᱟ ᱨᱮᱢ ᱨᱚᱦᱚᱭ ᱞᱮᱠᱷᱟᱱ ᱫᱟᱜ ᱫᱚ ᱵᱟᱭ ᱞᱟᱜᱟᱜᱼᱟ᱾
ᱦᱩᱸ ᱟᱪᱪᱷᱟ ᱮ ᱛᱟᱦᱚᱞᱮ ᱱᱚᱣᱟ ᱫᱚ ᱢᱟᱱᱮ ᱪᱮᱫᱠᱟᱧ ᱞᱟᱹᱭᱟ ᱱᱚᱣᱟ ᱵᱚᱨᱵᱩᱰᱤ ᱫᱚ ᱢᱟᱱᱮ ᱡᱟᱦᱟᱸ ᱤᱛᱟᱹ ᱠᱚᱜᱮ ᱵᱚᱱ ᱨᱚᱦᱚᱭᱟ ᱟᱨᱠᱤ ᱱᱚᱝᱠᱟ ᱥᱤᱨᱥᱤᱨ ᱜᱮᱵᱚᱱ ᱨᱚᱦᱚᱭᱟ᱾ ᱥᱮ ᱞᱮᱠᱷᱟ ᱠᱟᱛᱮᱢ ᱨᱚᱦᱚᱭᱟ ᱱᱚᱣᱟ ᱵᱚᱨᱵᱩᱚᱴᱤ ᱫᱚ?
ᱵᱟᱝ ᱞᱮᱠᱷᱟ ᱠᱟᱛᱮᱫ ᱫᱚ ᱵᱟᱝ᱾
ᱢᱟᱱᱮ ᱱᱚᱣᱟ ᱫᱚ ᱮᱢᱱᱤᱜᱮ ᱱᱚᱝᱠᱟᱢ ᱪᱩᱨᱩᱡ ᱤᱫᱤ ᱟᱠᱟ ᱥᱮ ᱚᱠᱟ ᱞᱮᱠᱟ?
ᱦᱳᱭ ᱦᱳᱭ ᱮᱢᱱᱤ ᱜᱮ
ᱟᱪᱪᱷᱟ ᱟᱪᱪᱷᱟ ᱪᱷᱟ ᱪᱷᱟ᱾ ᱢᱟᱱᱮ ᱱᱚᱝᱠᱟ ᱫᱚ ᱡᱟᱦᱱᱟᱜ ᱢᱟ. ᱨᱤᱪ ᱞᱮᱠᱟ ᱵᱮᱸᱜᱟᱲ ᱞᱮᱠᱟ ᱫᱟᱨᱮ ᱠᱚᱫᱚ ᱨᱚᱦᱚᱭ ᱵᱟᱝ ᱞᱟᱜ
ᱵᱟᱝ ᱵᱟᱝ ᱦᱳᱭ ᱱᱚᱣᱟ ᱫᱚ ᱡᱟᱝ ᱜᱮ ᱪᱩᱨᱩᱡ ᱤᱫᱤ ᱦᱩᱭᱩᱜᱼᱟ᱾
ᱟᱪᱪᱷᱟ ᱢᱚᱱᱮ ᱠᱟᱜ ᱢᱮ ᱨᱚᱦᱚᱭ ᱠᱮᱫᱟᱢ ᱵᱚᱨᱵᱚᱴᱤ ᱱᱚᱝᱠᱟ ᱡᱟᱝ ᱠᱚ ᱟᱫᱚ ᱡᱩᱫᱤ? ᱤᱱᱠᱮᱥ ᱱᱚᱝᱠᱟ ᱢᱤᱫ ᱴᱷᱮᱱ ᱫᱚ ᱧᱮᱱᱚᱜᱼᱟ ᱢᱟᱨᱟᱝ ᱧᱚᱜ ᱜᱮ ᱯᱟᱸᱪ ᱯᱷᱩᱴ ᱞᱮᱠᱟᱱ ᱡᱟᱭᱜᱟ ᱠᱚᱫᱚ ᱦᱳᱭ᱾ ᱚᱱᱠᱟ ᱜᱮᱯ ᱜᱮ ᱢᱟᱱᱮ ᱟᱹᱰᱤ ᱯᱟᱛᱞᱟ ᱡᱟᱱᱟᱢ ᱟᱠᱟᱱᱟ ᱛᱟᱦᱚᱞᱮ ᱠᱤ ᱟᱨᱚ ᱠᱷᱡᱟ ᱜᱟᱱᱚᱜᱼᱟ?
ᱠᱷᱚᱸᱡᱟ ᱫᱚ ᱜᱟᱱ ᱫᱚ ᱜᱟᱱᱚᱜᱼᱟ ᱟᱫᱚ ᱚᱱᱟ ᱫᱚ᱾ ᱢᱟᱭᱮ ᱛᱟᱭᱚᱢᱚᱜᱼᱟ ᱥᱮ ᱟᱫᱚ ᱦᱟᱱᱟ ᱠᱚᱫᱚ ᱚᱠᱟ ᱞᱟᱦᱟᱛᱮ ᱫᱟᱨᱮᱜ ᱠᱟᱱᱟ ᱚᱱᱟ ᱫᱚ ᱦᱟᱨᱟᱪᱟᱜ ᱠᱟᱱᱟ ᱛᱚ ᱚᱱᱟ ᱫᱚ ᱢᱟᱨᱟᱝᱟ ᱚᱜᱼᱟ᱾ ᱟᱫᱚ ᱚᱱᱟ ᱫᱚ ᱠᱟᱹᱴᱤᱡ ᱛᱟᱭᱚᱢ ᱛᱮ ᱫᱟᱨᱮᱜᱼᱟ᱾
ᱦᱮᱸ ᱟᱫᱚ ᱱᱚᱣᱟ ᱫᱚ ᱪᱮᱫᱟᱜ ᱞᱟᱝ ᱠᱩᱞᱤ ᱠᱮ ᱢᱮ ᱤᱧ ᱧᱮᱞ ᱟᱠᱟᱫᱤᱧᱟ ᱟᱞᱮ ᱫᱤᱥᱚᱢ ᱨᱮ ᱢᱟᱱᱮ ᱢᱤᱫ ᱵᱟᱨ ᱟᱞᱩ ᱪᱟᱥ ᱠᱚ ᱦᱩᱭᱩᱜ ᱜᱮᱭᱟ ᱟᱫᱚ ᱟᱹᱞᱩ ᱪᱟᱥ ᱡᱟᱦᱟᱸ ᱠᱚ ᱵᱟᱝ ᱡᱟᱱᱟᱢ ᱞᱮᱱᱟ ᱚᱱᱟ ᱫᱚ ᱟᱹᱞᱩᱫᱚᱠᱚ ᱠᱷᱚᱸᱡᱟ ᱧᱚᱜᱚᱜᱼᱟ᱾ ᱛᱟᱯᱚᱨ ᱚᱱᱟ ᱵᱚᱨᱚ ᱵᱩᱰᱤ ᱫᱚ ᱪᱮᱫᱠᱟᱧ ᱞᱟᱹᱭᱟ? ᱟ. ᱱᱟ. ᱲᱤᱭᱮᱱᱟ ᱱᱟᱹᱲᱤ ᱠᱟᱛᱮ ᱢᱟᱱᱮ ᱱᱚᱝᱠᱟ ᱥᱩᱛᱟᱹᱢ ᱢᱟᱱᱮ ᱥᱩᱛᱞᱤ ᱢᱩᱛᱞᱤ ᱛᱮᱠᱚ ᱚᱝᱠᱟ ᱠᱚ
ᱦᱳᱭ ᱦᱳᱭ ᱦᱳᱭ ᱦᱳᱭ ᱚᱱᱠᱟ ᱜᱮ᱾
ᱚᱱᱠᱟ ᱜᱮ ᱚᱱᱠᱟᱜᱮ᱾ ᱛᱟᱯᱚᱨ ᱱᱚᱝᱠᱟ ᱡᱟᱜᱮ ᱵᱟᱦᱟᱜᱼᱟ ᱛᱟᱦᱮ ᱪᱮᱫ ᱢᱟᱱᱮ ᱵᱚᱨᱵᱩᱴᱤ ᱠᱚᱨᱮ ᱫᱚ ᱪᱮᱠᱟ ᱵᱤᱥ ᱠᱚ ᱞᱟᱜᱟᱜᱼᱟ ᱢᱟᱱᱮ ᱫᱚᱢᱮ ᱠᱚ ᱵᱤᱥ? ᱮᱢ ᱦᱩᱭᱩᱜᱼᱟ ᱥᱟᱨ ᱠᱚ ᱚᱠᱟ ᱠᱚ ᱪᱮᱠᱟ ᱮᱢ ᱦᱩᱭᱩᱜᱼᱟ?
ᱦᱮᱸ ᱵᱤᱥ ᱠᱚᱫᱚ ᱢᱟ ᱮᱢ ᱦᱩᱭᱩᱜ ᱜᱮᱭᱟ ᱛᱤᱭᱩ ᱵᱤᱥ ᱠᱚ ᱮᱢ ᱦᱩᱭᱩᱜ ᱜᱮᱭᱟ ᱟᱨ ᱥᱟᱨ ᱠᱚᱦᱚᱸ ᱮᱢ ᱦᱩᱭᱩᱜ ᱜᱮᱭᱟ᱾
ᱚ ᱢᱟᱱᱮ ᱱᱚᱝᱠᱟ ᱮᱢ ᱦᱩᱭᱩᱜᱼᱟ ᱡᱮ ᱡᱮᱢᱚᱱ ᱵᱷᱟᱜᱮ ᱧᱚᱜ ᱯᱷᱚᱞᱚᱱ ᱦᱩᱭᱩᱜ ᱢᱟ? ᱮ ᱚᱱᱠᱟ ᱵᱟᱦᱟ ᱠᱚᱨᱮ ᱵᱷᱤᱴᱟᱢᱤᱱ ᱮᱢ ᱦᱩᱭᱩᱜᱼᱟ ᱚᱱᱠᱟ?
ᱦᱮᱸ ᱮᱢ ᱫᱚ ᱦᱩᱭᱩᱜ ᱜᱮᱭᱟ ᱠᱟᱨᱚᱱ ᱵᱟᱢ ᱵᱟᱢ ᱮᱢᱟᱜ ᱞᱮᱠᱷᱟᱱ ᱛᱚ ᱟᱫᱚ ᱯᱷᱚᱞᱚᱱᱴᱟᱜ ᱵᱷᱟᱜᱮ ᱞᱮᱠᱟ ᱵᱟᱝ ᱦᱩᱭᱩᱜᱼᱟ ᱥᱮ᱾
ᱦᱮᱸ ᱦᱮᱸ᱾ ᱡᱟᱠ ᱛᱟᱦᱚᱞᱮ ᱚᱱᱠᱟ ᱠᱟᱛᱮᱜ ᱜᱮ ᱯᱚᱨᱚᱵᱚᱨᱛᱤ ᱫᱚ ᱦᱩᱭᱩᱜᱼᱟ ᱟᱪᱪᱷᱟ ᱱᱚᱣᱟ ᱱᱚᱭᱞᱟᱝ ᱟᱹᱰᱤ ᱠᱤᱪᱷᱩ ᱥᱚᱵᱡᱤ ᱜᱮᱞᱟᱝ ᱜᱟᱯᱟᱞ ᱢᱟᱨᱟᱣ ᱠᱮᱫᱟ ᱠᱤᱱᱛᱩ ᱚᱱᱟ ᱠᱚ ᱡᱮᱢᱚᱱ ᱡᱚᱢᱟ ᱚᱠᱟ ᱞᱮᱠᱟ ᱛᱮᱵᱚᱱ ᱡᱚᱢ ᱞᱮᱠᱷᱟᱱ ᱱᱟᱯᱟᱭ ᱥᱤᱵᱤᱞ ᱵᱩᱡᱷᱟᱹᱜ ᱟᱪᱪᱷᱟ ᱟᱢᱫᱚ ᱜᱚᱨᱵᱩᱴᱤ ᱫᱚ ᱮᱸ ᱵᱷᱟᱹᱡᱤ ᱠᱟᱛᱮᱫ ᱵᱷᱟᱜᱮᱢᱟᱜ ᱡᱚᱢᱮᱢ ᱠᱩᱥᱤᱼᱟ ᱥᱮ ᱱᱚᱝᱠᱟ ᱪᱮᱫ ᱤᱧ ᱞᱟᱹᱭᱟ ᱩᱛᱩᱢᱩᱛᱩ ᱠᱟᱛᱮᱢ ᱡᱚᱢ ᱞᱮᱠᱷᱟᱱ ᱱᱟᱯᱟᱭᱮᱢ ᱵᱩᱡᱷᱟᱹᱣᱟ ᱟᱢᱫᱚ?
ᱴᱤᱠ ᱟᱪᱮ ᱡᱚᱢ
ᱪᱮᱫ ᱪᱚ ᱨᱚᱲ ᱵᱟᱹᱧ ᱡᱚᱢᱞᱚᱻᱟ?
ᱤᱫᱚ ᱵᱷᱟᱹᱡᱤ ᱠᱟᱛᱮ ᱡᱚᱢ ᱵᱷᱟᱜᱮᱧ ᱵᱩᱡᱷᱟᱹᱣᱟ᱾
ᱟᱪᱪᱷᱟ ᱟᱪᱪᱷᱟ ᱵᱷᱟᱹᱡᱤ ᱫᱚ ᱦᱮᱸ ᱵᱷᱟᱜᱤ ᱫᱚ ᱵᱷᱟᱭᱤ ᱜᱮ ᱵᱩᱡᱷᱟᱹᱜᱼᱟ ᱟᱫᱚ ᱢᱮᱱᱠᱷᱟᱱ ᱟᱞᱮᱫᱚ ᱱᱚᱸᱰᱮ ᱡᱚᱠᱷᱚᱱ ᱦᱳᱥᱴᱮᱞ ᱨᱮᱛᱚ ᱢᱤᱱᱤᱧᱟ ᱱᱚᱸᱰᱮᱧ ᱧᱮᱞ ᱟᱠᱟᱫᱟ ᱡᱚᱠᱷᱚᱱ ᱦᱟᱹᱠᱩ ᱩᱛᱩ ᱦᱩᱭᱩᱜᱼᱟ ᱚᱝᱠᱟ ᱦᱟᱯᱛᱟᱨᱮ ᱵᱟᱨ ᱫᱷᱟᱣ ᱦᱟᱹᱠᱩ ᱩᱛᱩ ᱦᱩᱭᱩᱜ ᱛᱟᱞᱮᱭᱟ᱾ ᱯᱮ ᱫᱷᱟᱣ ᱟᱫᱚ ᱢᱮᱱᱠᱷᱟᱱ ᱚᱱᱟ ᱚᱠᱛᱚ ᱩᱸ ᱵᱚᱨᱵᱩᱴᱤ ᱟᱹᱞᱩ ᱠᱚ ᱵᱷᱟᱹᱡᱤᱭᱟ ᱟᱫᱚ ᱚᱱᱟ ᱟᱹᱞᱩ ᱵᱷᱟᱹᱡᱤ ᱟᱨ ᱦᱟᱹᱠᱩ ᱢᱟᱱᱮ ᱵᱷᱟᱜᱮ ᱜᱮ ᱵᱩᱡᱷᱟᱹᱜᱼᱟ ᱫᱟᱠᱟ ᱠᱚ ᱵᱷᱟᱜᱮ ᱜᱮ ᱡᱚᱢᱚᱜᱚᱜᱼᱟ᱾
ᱚᱱᱟᱜᱤ ᱢᱟᱱᱮ ᱵᱷᱟᱹᱡᱤ ᱜᱮᱢ ᱠᱩᱥᱤᱭᱟ
ᱟᱨ ᱩᱛᱩ ᱫᱚ ᱟᱹᱞᱩ ᱣᱟᱛᱮᱜ ᱵᱷᱟᱜᱮ ᱥᱚᱲᱚᱢ ᱜᱮ ᱩᱛᱩ ᱫᱚᱠᱚ ᱩᱛᱩᱭᱟ ᱟᱫᱚ ᱢᱮᱱᱠᱷᱟᱱ ᱠᱩᱥᱤ ᱵᱩᱥᱟᱹ ᱨᱮᱱᱟᱜ ᱵᱮᱯ ᱯᱟᱨ ᱢᱮᱱᱟᱜᱼᱟ ᱟᱫᱚ ᱠᱤᱱᱛᱩ ᱵᱟᱠᱷᱟᱱ ᱩᱛᱩ ᱦᱚᱸ ᱛᱚ ᱜᱟᱱᱚᱜᱼᱟ ᱦᱮᱹᱥᱮ ᱵᱟᱝ᱾
ᱦᱮᱸ ᱩᱛᱩᱦᱚᱸ ᱜᱟᱱᱚᱜᱼᱟ ᱟᱫᱚ ᱪᱮᱤᱠᱟ ᱠᱟᱛᱮᱜ ᱮᱠᱷᱚᱱ ᱱᱮᱛᱟᱨ ᱫᱚ ᱵᱮᱨᱮᱞ ᱛᱮᱦᱚᱸ ᱠᱚ ᱡᱚᱢᱫᱟᱛᱚ᱾
ᱦᱮᱸ ᱢᱤᱜᱴᱮᱡ ᱴᱷᱤᱠ ᱠᱟᱛᱷᱟᱢ ᱞᱟᱹᱭ ᱠᱟᱫᱟ ᱚᱱᱟ ᱵᱚᱨ ᱵᱩᱴᱤ ᱦᱚᱸ ᱵᱮᱨᱮᱞ ᱛᱮᱠᱚ ᱡᱚᱢᱟᱠᱟᱱᱟ ᱵᱮᱨᱮᱞ ᱛᱮ ᱵᱩᱞᱛᱮ ᱡᱮᱢᱚᱱ ᱱᱚᱝᱠᱟ ᱠᱩᱸᱫᱨᱤ ᱡᱚᱢ ᱜᱟᱱᱚᱜᱼᱟ ᱛᱟᱛᱮ ᱰᱷᱮᱹᱲᱚᱥ ᱡᱚᱢ ᱜᱟᱱᱚᱜᱼᱟ ᱵᱚᱨᱵᱳᱴᱤ ᱡᱚᱢ ᱜᱟᱱᱚᱜᱼᱟ ᱛᱟ ᱰᱷᱮᱸᱲᱚᱥ ᱠᱚᱫᱚᱢ ᱡᱚᱢ ᱠᱟᱫᱟ ᱵᱮᱨᱮᱞ ᱛᱮ?
ᱵᱟᱝ ᱡᱚᱢ ᱠᱟᱛᱮᱜ ᱫᱚ ᱵᱟᱹᱧ ᱧᱮᱞ ᱠᱟᱫᱟ ᱛᱚᱵᱮ ᱞᱟᱹᱭᱟᱠᱚ ᱦᱚᱲ ᱪᱮᱠᱟᱛᱮ
ᱦᱮᱸ ᱫᱚᱢᱮ ᱵᱷᱟᱹᱜᱮ ᱵᱩᱡᱷᱟᱹᱜᱼᱟ᱾
ᱟᱡᱮᱢ ᱡᱚᱢ ᱵᱟᱲᱟᱣ ᱠᱟᱫᱟ?
ᱦᱮᱸᱧ ᱡᱚᱢ ᱵᱟᱲᱟᱣ ᱠᱟᱫᱟ ᱰᱷᱮᱸᱲᱚᱥ ᱠᱚᱫᱚ᱾
ᱦᱮᱜᱮ ᱵᱩᱡᱷᱟᱹᱣ ᱠᱮᱜᱟᱢ?
ᱦᱮᱸ ᱵᱷᱟᱜᱮ ᱵᱷᱟᱜᱮ ᱞᱮᱸᱡᱮᱨ ᱧᱚᱜ ᱮᱢ ᱡᱚᱢᱟ᱾
ᱠᱟᱛᱮᱜ ᱜᱮ ᱵᱮᱱ ᱧᱮᱞᱮ ᱧᱟᱢᱟ ᱠᱮᱜᱟ ᱡᱮ ᱛᱚᱵᱮ ᱵᱟᱨ ᱠᱩᱴᱤ ᱠᱤ ᱵᱚᱨ ᱠᱩᱴᱤ ᱵᱤᱱ ᱡᱚᱢ ᱠᱟᱫᱟ ᱵᱮᱨᱮᱞ
ᱩᱸ᱾
ᱟᱪᱪᱷᱟ ᱟᱪᱪᱷᱟ ᱚᱱᱟ ᱡᱚᱢ ᱡᱚᱛᱷᱟᱢ ᱞᱟᱹᱭ ᱠᱮᱫᱟ ᱟᱪᱪᱷᱟ ᱤᱧᱟᱹᱜ ᱩᱭᱦᱟᱹᱨ ᱢᱮᱱᱟᱛᱮᱱᱟ ᱵᱟᱸᱫᱟ ᱠᱚᱯᱤ ᱠᱤ ᱵᱮᱨᱮᱞ ᱛᱮᱢ ᱡᱚᱢ ᱟᱠᱟᱫᱟ?
ᱵᱟᱝ ᱵᱟᱝ᱾
ᱚᱱᱟ ᱵᱟᱸᱫᱟ ᱠᱚᱯᱤ ᱫᱚ ᱵᱷᱟᱡᱟ ᱠᱟᱛᱮᱜ ᱜᱮᱢ ᱡᱚᱢ ᱵᱟᱲᱟᱣ ᱠᱟᱫᱟ᱾
ᱦᱳᱭ ᱵᱷᱟ ᱠᱟᱛᱮᱜ ᱜᱮ ᱵᱷᱟᱡᱟ ᱠᱟᱛᱮᱜ ᱩᱛᱩ ᱠᱟᱛᱮᱜ
ᱦᱮ ᱦᱮ᱾
ᱟᱨ ᱵᱩᱫᱟᱹ ᱚᱱᱮ ᱪᱮᱠᱟᱧ ᱞᱟᱹᱭ ᱠᱮᱫᱟ ᱟᱞᱮ ᱩᱭᱦᱟᱹᱨ ᱢᱮᱱᱟᱜ ᱛᱤᱧ ᱡᱚᱠᱷᱚᱱ ᱚᱱᱠᱟ ᱯᱷᱳ ᱥᱮᱜ ᱤᱧ ᱯᱟᱲᱟᱜ ᱯᱟᱲᱦᱟᱜᱼᱟ᱾ ᱟᱞᱮ ᱤᱛᱩᱱ ᱟᱥᱲᱟ ᱱᱚᱝᱠᱟ ᱚᱱᱮ ᱵᱟᱸᱫᱷᱟ ᱠᱩᱯᱤ ᱠᱚ ᱡᱚᱢ ᱠᱚ ᱮᱢ ᱠᱮ ᱠᱮᱞᱮ ᱢᱟᱱᱮ ᱠᱷᱟᱸᱫᱟ ᱵᱚᱞᱛᱮ ᱪᱤᱜᱠᱟ ᱚᱠᱚᱭ ᱠᱚ ᱡᱚᱢ ᱫᱟᱲᱮᱭᱟᱜᱼᱟ ᱟᱨᱠᱤ ᱱᱤᱛᱚ ᱵᱮᱨᱮᱞ ᱛᱮ ᱟᱹᱜᱩᱣᱟᱜ ᱢᱮᱭᱟ ᱟᱫᱚ ᱵᱩᱞᱩᱝᱮᱢ ᱥᱟᱵ ᱟᱱᱤ-ᱟ ᱛᱤᱨᱮᱢ ᱪᱩᱨᱩᱡ ᱟᱱᱤᱜᱟ ᱟᱫᱚ ᱚᱱᱮ ᱠᱩᱪᱤ ᱠᱩᱪᱤ ᱵᱟᱫᱟ ᱠᱩᱯᱤ ᱥᱟᱠᱟᱢ ᱦᱮᱴᱮᱡ ᱠᱮᱫᱟ ᱟᱨ ᱡᱚᱢ ᱞᱟᱜᱟᱣ ᱠᱟᱱᱟ᱾ ᱛᱚᱠᱷᱚᱱ ᱫᱚ ᱨᱮᱸᱜᱮᱡ ᱦᱚᱸ ᱛᱚ ᱵᱟᱨ ᱵᱮᱲᱟ ᱫᱟᱠᱟ ᱧᱟᱢᱚᱜ-ᱟ ᱢᱟᱸᱛᱨᱚ ᱟᱫᱚ ᱡᱚᱢ ᱵᱟᱢ ᱮᱢᱟᱢᱟ ᱟᱫᱚ ᱡᱟᱦᱟᱱᱟᱜ ᱜᱮᱢ ᱧᱟᱢᱟ ᱚᱱᱟᱜᱮᱢ ᱡᱚᱢ ᱠᱟᱜᱼᱟ᱾
ᱚ ᱡᱚᱠᱷᱚᱱ ᱯᱷᱩᱨ ᱥᱮᱜ ᱯᱷᱩᱨ ᱥᱮᱜ ᱨᱮᱢ ᱛᱟᱦᱮᱸ ᱠᱟᱱᱟ ᱵᱟᱝ ᱯᱷᱳᱨ ᱥᱮᱜ ᱨᱮᱢ ᱯᱟᱲᱟᱜ ᱠᱟᱱ ᱛᱮᱦᱮᱸᱜ᱾
ᱦᱮᱸ ᱦᱮᱸ ᱢᱟᱱᱮ ᱦᱩᱰᱤᱧ ᱧᱚᱜ ᱜᱤᱧ ᱛᱟᱦᱮᱸ ᱠᱟᱱᱟ᱾
ᱢᱟᱱᱮ ᱚᱱᱟ ᱡᱚᱢ ᱛᱮᱜᱮ ᱢᱟᱱᱮ ᱦᱟᱯ ᱵᱮᱞᱟ ᱫᱚᱯᱮ ᱠᱷᱴᱟᱣ ᱠᱮᱭᱟ ᱵᱟᱝ?
ᱟᱫᱚ ᱦᱟᱵ ᱵᱮᱞᱟ ᱠᱟᱴᱟᱣ ᱵᱚᱞᱛᱮ ᱚᱱᱟ ᱦᱳᱥᱴᱮᱞ ᱨᱮᱫᱚ ᱚᱠᱚᱭ ᱮᱢᱟᱢ ᱠᱟᱱᱟ ᱫᱤᱱᱟᱹᱢ ᱫᱚ᱾ ᱢᱚᱱᱮ ᱠᱟᱜ ᱢᱮ ᱚᱠᱟ ᱫᱤᱱ ᱫᱚ ᱛᱤᱦᱤᱧ ᱠᱟᱛᱷᱟ ᱨᱤᱧ ᱞᱟᱹᱭᱫᱟ ᱮᱧ ᱵᱚᱵᱟᱱᱫᱟ ᱠᱚᱯᱤ ᱩᱛᱩ ᱦᱩᱭᱩᱜ ᱠᱟᱱᱟ ᱟᱫᱚ ᱛᱮᱦᱮᱧ ᱫᱚ ᱵᱟᱹᱲᱛᱤᱭᱮᱱᱟ ᱛᱟᱦᱞᱮ ᱜᱟᱯᱟ ᱛᱟᱨᱟᱥᱤᱧ ᱵᱮᱲᱟ ᱠᱟᱹᱴᱤᱡ ᱠᱚ ᱮᱢᱟᱣᱟᱜ ᱞᱮᱭᱟ᱾ ᱟᱫᱚ ᱮᱢ ᱵᱩᱞᱛᱮ ᱫᱚ ᱵᱤᱨᱟᱴ ᱠᱚ ᱮᱢᱟ ᱞᱮᱭᱟ ᱫᱟᱠᱟ ᱛᱷᱟᱹᱨᱤ ᱨᱮ ᱚᱱᱠᱟ ᱫᱚ ᱵᱟᱝ ᱡᱟᱦᱟᱸᱭ ᱡᱚᱢ ᱠᱚ ᱵᱩᱡᱷᱟᱹᱣ ᱠᱚ ᱩᱱᱠᱩ ᱠᱚ ᱡᱚᱢᱟ᱾ ᱟᱪᱪᱷᱟ ᱮ ᱛᱟᱦᱚᱞᱮ ᱦᱚᱜᱚᱭ ᱡᱮᱞᱟᱝ ᱜᱟᱯᱟᱞ ᱢᱟᱨᱟᱣᱱᱟ ᱡᱚᱢ ᱠᱚᱨᱮᱱᱟᱜ ᱪᱷᱟᱛᱚ ᱦᱚᱜᱚᱭ ᱡᱮᱢ ᱯᱚᱴᱚᱞ ᱠᱚᱧ ᱤᱫᱤᱭᱟ ᱚᱱᱟ ᱯᱚᱴᱚᱞ ᱠᱚᱦᱚᱸ ᱛᱚ ᱚᱱᱟ ᱫᱚ ᱵᱷᱟᱹᱡᱤ ᱠᱟᱛᱮᱜ ᱮ ᱡᱚᱢ ᱢᱟᱱᱮ ᱩᱛ ᱩᱛᱩ ᱠᱟᱛᱮ ᱦᱚ ᱡᱚᱢ ᱜᱟᱱᱚᱜ, ᱛᱟᱦᱞᱮ ᱚᱱᱟ ᱫᱚ ᱚᱠᱟ ᱞᱮᱠᱟᱢ ᱠᱩᱥᱤᱭᱟᱜ ᱜᱮᱭᱟ?
ᱤᱧ ᱫᱚ ᱚᱱᱟ ᱫᱚ ᱩᱛᱩ ᱠᱟᱛᱮ ᱢᱟ ᱠᱟᱹᱴᱤᱡ ᱦᱚᱸ ᱵᱟᱹᱧ ᱠᱩᱥᱤᱭᱟᱜ ᱜᱮᱭᱟ᱾ ᱛᱚᱵᱮ ᱵᱷᱟᱹᱡᱤ ᱠᱟᱛᱮᱜ ᱦᱚᱸ ᱵᱷᱟᱹᱡᱤ ᱠᱟᱛᱮᱜ ᱦᱚᱸ ᱩᱱᱟᱹᱜ ᱦᱚᱸ ᱢᱟᱱᱮ ᱛᱚ ᱵᱟᱹᱧ ᱠᱩᱥᱤᱭᱟᱜ ᱜᱮᱭᱟ᱾
ᱦᱩᱸ, ᱟᱫᱚ ᱟᱞᱮ ᱫᱚ ᱯᱚᱴᱚᱞ ᱠᱟᱛᱷᱟ ᱞᱟᱹᱭ ᱠᱮᱫᱟ ᱯᱚᱴᱚᱞ ᱜᱮᱠᱚ ᱩᱛᱩ ᱞᱟᱜ-ᱟ ᱟᱫᱚ, ᱯᱚᱴᱚᱞ ᱩᱛᱩ ᱵᱚᱞᱛᱮ ᱱᱟᱯᱟᱭ ᱱᱟᱯᱟᱭ ᱜᱤᱧ ᱵᱩᱡᱷᱟᱹᱣᱟ᱾ ᱵᱷᱟᱹᱡᱤ ᱦᱚᱸ ᱱᱟᱯᱟᱭᱤᱧ ᱵᱩᱡᱷᱟᱹᱣᱟ ᱢᱮᱱᱠᱷᱟᱱ ᱮᱸ ᱯᱚᱴᱚᱞ ᱩᱛᱩ ᱫᱚ, ᱵᱟᱠᱚ ᱚᱱᱮ ᱩᱪᱷᱩᱞᱟᱹᱣ ᱠᱟᱫ ᱛᱟᱞᱮᱭᱟ ᱢᱟᱱᱮ ᱪᱮᱛᱟᱱᱟᱜ ᱦᱟᱨᱛᱟ ᱵᱟᱠᱚ ᱦᱚᱭᱚ ᱟᱠᱟᱫᱟ ᱟᱫᱚ ᱩᱱᱟᱹᱜ ᱨᱮᱱᱟᱜ ᱫᱚ ᱩᱱᱟᱹᱜ ᱦᱚᱭᱚ ᱦᱚ ᱥᱚᱢᱵᱷᱚᱵ ᱵᱟᱝ ᱠᱟᱱᱟ ᱟᱫᱚ ᱚᱱᱟ ᱠᱷᱟᱹᱛᱤᱨ ᱠᱟᱹᱴᱤᱡ ᱠᱷᱟᱨᱟᱯ ᱜᱮ ᱵᱩᱡᱷᱟᱹᱜ ᱠᱟᱱᱟ ᱟᱨᱠᱤ ᱡᱚᱢ ᱛᱮ᱾
ᱟᱨ ᱛᱚᱵᱮ ᱦᱟᱨᱛᱟ ᱠᱚ ᱪᱷᱩᱞᱟᱹᱣ ᱞᱮᱠᱷᱟᱱ ᱛᱚᱵᱮ ᱛᱚ ᱵᱷᱟᱜᱮ ᱵᱩᱡᱷᱟᱹᱜᱼᱟ᱾
ᱦᱮᱸ ᱦᱮᱸ᱾
ᱚᱱᱟ ᱦᱚᱭᱛᱳ ᱵᱷᱟᱜᱮ ᱵᱟᱭ ᱵᱩᱡᱷᱟᱹᱜ ᱠᱟᱱᱟ᱾
ᱦᱮᱸ ᱪᱮᱫ ᱮᱢ ᱞᱟᱹᱭ ᱠᱮᱫᱟ?
ᱡᱮ ᱦᱟᱨᱛᱟ ᱠᱚ ᱠᱚ ᱩᱨ ᱞᱮᱠᱷᱟᱱ ᱢᱟᱱᱮ ᱯᱚᱴᱚᱞ ᱨᱮᱱᱟᱜ ᱪᱮᱛᱟᱱ ᱨᱮᱱᱟᱜ ᱪᱷᱩᱞᱟᱹᱣ ᱞᱮᱠᱷᱟᱱ ᱠᱚ, ᱛᱚ ᱵᱷᱟᱜᱮ ᱜᱮ ᱵᱩᱡᱷᱟᱹᱣ ᱠᱚᱜᱼᱟ ᱦᱚᱭᱛᱚ᱾
ᱦᱮᱸ ᱦᱮᱸ ᱵᱷᱟᱜᱮ ᱫᱚ ᱵᱩᱡᱷᱟᱹᱣ ᱠᱚᱜ-ᱟ᱾ ᱟ ᱛᱟᱯᱚᱨ ᱱᱚᱜᱼᱚᱭ ᱡᱮ ᱟᱯᱮ ᱫᱤᱥᱚᱢ ᱛᱟᱞᱮ ᱟᱞᱩ ᱠᱚᱫᱚ ᱪᱟᱥ ᱦᱩᱭᱩᱜ ᱟᱥᱮ ᱵᱟᱝ?
ᱦᱮᱸ ᱟᱹᱞᱩ ᱠᱚᱫᱚ ᱞᱮ ᱪᱟᱥ ᱜᱮᱭᱟ᱾
ᱚ, ᱢᱟᱱᱮ ᱟᱹᱰᱤ ᱫᱚᱢᱮ ᱧᱚᱜ ᱥᱮ ᱚᱱᱠᱟ ᱵᱟᱝ?
ᱵᱟᱝ ᱫᱚᱢᱮ ᱫᱚ ᱫᱚᱢᱮ ᱜᱮᱠᱚ ᱪᱟᱥ ᱜᱮᱭᱟ᱾ ᱟᱨᱚ- ᱱᱮᱥ ᱛᱚ ᱟᱨᱚ ᱮ ᱮᱢᱱᱤ ᱛᱮᱜᱮ ᱫᱟᱢ ᱛᱚ ᱵᱟᱝ ᱦᱩᱭ ᱞᱮᱱᱟ ᱫᱤᱠᱤ ᱪᱤᱠᱟᱹᱭᱟᱠᱚ ᱠᱷᱞᱚᱢ ᱠᱚ ᱪᱤᱠᱟᱹᱭᱟ?
ᱚ ᱟᱫᱚ, ᱦᱮᱸ ᱱᱮᱥ ᱫᱚ ᱢᱟᱱᱮ ᱫᱟᱢ ᱫᱚ ᱵᱟᱝ ᱦᱩᱭ ᱞᱮᱱᱟ ᱠᱟᱨᱚᱱ ᱟᱹᱰᱤ ᱦᱚᱲᱤᱧ ᱧᱮᱞ ᱠᱟᱫ ᱠᱚᱣᱟ ᱱᱚᱝ ᱜᱚᱞᱯᱚ ᱫᱩᱧ ᱟᱸᱡᱚᱢ ᱵᱟᱲᱟᱭᱮᱫ ᱠᱚᱣᱟ ᱛᱟᱦᱮᱸ ᱢᱟᱱᱮ ᱟᱞᱩ ᱫᱚ ᱟᱞᱮ ᱦᱚᱸ ᱦᱳᱥᱴᱮᱞ ᱨᱮᱞᱮ ᱠᱤᱨᱤᱧᱮᱫ ᱛᱟᱦᱮᱸᱫ ᱵᱟᱝ ᱪᱚ, ᱦᱩ ᱢᱤᱫᱥᱚ ᱰᱮᱲᱥᱚ ᱴᱟᱠᱟ ᱛᱮ ᱠᱟᱹᱱᱟ ᱴᱟᱠᱟ ᱵᱚᱥᱛᱟ ᱛᱟᱞᱮ ᱠᱤᱨᱤᱧ ᱟᱹᱜᱩᱭᱮᱫ ᱛᱟᱹᱦᱤᱡ᱾ ᱪᱚ ᱵᱟᱝ ᱫᱮᱲᱥᱚ ᱴᱟᱠᱟ ᱫᱚ ᱵᱟ ᱵᱟᱨᱥᱚ ᱴᱟᱠᱟ ᱵᱚᱥᱛᱟ ᱵᱩᱡᱟᱹᱱ ᱞᱮ ᱠᱤᱨᱤᱧ ᱟᱹᱜᱩᱭᱮᱫ ᱛᱟᱸᱦᱮᱫ᱾
ᱵᱟᱨᱥᱚ ᱴᱟᱠᱟ ᱵᱟᱝ?
ᱦᱮᱸ ᱵᱟᱨᱥᱚ ᱴᱟᱠᱟ᱾ ᱵᱟᱨᱥᱚ ᱵᱟᱨᱥᱚ ᱴᱟᱠᱟ ᱪᱚ ᱯᱮᱥᱚ ᱴᱟᱠᱟ ᱪᱚ ᱚᱱᱠᱟ ᱢᱟᱱ ᱠᱚᱢ ᱧᱚᱜᱚ ᱜᱮ ᱠᱤᱱᱛᱩ, ᱦᱮᱸ ᱠᱷᱚᱵᱚᱨ ᱞᱤᱧ ᱦᱟᱛᱟᱣ ᱫᱟ ᱡᱟᱦᱟᱸ ᱪᱟᱹᱥᱤ ᱠᱚ ᱡᱟᱦᱟᱸ ᱫᱟᱢ ᱛᱮᱠᱚ ᱟᱹᱠᱷᱨᱤᱧ ᱮᱫᱟ ᱚᱱᱟ ᱠᱷᱚᱱ ᱫᱚ ᱠᱟᱹᱴᱤᱡ ᱱᱟᱥᱮ ᱵᱟᱹᱲᱛᱤ ᱫᱟᱢ ᱛᱮᱠᱚ ᱮᱢᱟᱞᱮ ᱠᱟᱱᱟ᱾
ᱚ,
ᱦᱩ, ᱟᱪᱪᱷᱟ ᱢᱟᱱᱮ ᱮᱸᱜ ᱟᱹᱞᱩ ᱵᱟᱝ ᱫᱟᱢ ᱨᱮᱱᱟᱜ ᱠᱟᱨᱚᱱ ᱪᱮᱫ ᱠᱟᱢ ᱢᱚᱱᱮᱭᱟ ᱢᱟᱱᱮ ᱵᱟᱝ ᱪᱚ, ᱟᱹᱞᱩ ᱵᱟᱹᱲᱛᱤ ᱠᱚ ᱪᱟᱹᱟᱥᱛᱮ ᱵᱟᱝ ᱦᱩᱭᱩᱜᱼᱟ ᱥᱮ ᱟᱨᱦᱚᱸ ᱮᱴᱟᱜ ᱥᱮᱱᱟᱜ ᱵᱮᱯᱟᱨ ᱠᱚ ᱢᱮᱱᱟᱜᱼᱟ᱾
ᱵᱷᱟᱹᱲᱛᱤ ᱪᱟᱥ ᱫᱚ, ᱫᱚ ᱵᱟᱝ, ᱠᱟᱨᱚᱱ ᱮᱴᱟᱜ ᱥᱮᱱᱟᱜ ᱜᱮ ᱵᱮᱯᱟᱨ ᱫᱚᱧ ᱢᱚᱱᱮᱭᱮᱫᱟ ᱤᱧ ᱫᱚ ᱠᱟᱨᱚᱱ, ᱢᱟᱱᱮ ᱟᱹᱞᱩ ᱢᱟᱛᱚ ᱱᱚᱣᱟ ᱫᱚ ᱢᱤᱫ ᱫᱤᱱ ᱵᱟᱨ ᱫᱤᱱᱟᱜ ᱪᱟᱥ ᱫᱚ ᱵᱟᱝ ᱠᱟᱱᱟ ᱟᱹᱰᱤ ᱥᱮᱫᱟᱭ ᱠᱷᱚᱱ ᱪᱟᱥ ᱟᱹᱜᱩ ᱦᱩᱭᱩᱜ ᱠᱟᱱᱟ᱾
ᱦᱮᱸ, ᱟᱫᱚ ᱱᱚᱜ-ᱚᱭ ᱥᱮᱫᱟᱭ, ᱥᱮᱛᱟᱜ ᱠᱟᱛᱷᱟ ᱵᱚᱞᱛᱮ ᱪᱤᱠ ᱠᱟ ᱟᱫᱚ ᱤᱧ ᱡᱩᱫᱤ ᱱᱚᱝᱠᱟᱧ ᱢᱚᱱᱮ ᱠᱷᱟᱱ ᱟᱞᱩ ᱢᱚᱱᱮ ᱠᱟᱜᱼᱟ ᱵᱟᱹᱲᱛᱤ ᱪᱟᱥ ᱮᱱᱟ? ᱟᱫᱚ ᱵᱟᱹᱲᱛᱤ ᱪᱟᱥ ᱞᱮᱠᱷᱟᱱ ᱫᱟᱢ ᱫᱚ ᱠᱚᱢᱚᱜ ᱜᱮᱭᱟ ᱤᱧᱟᱹᱜ ᱵᱩᱫᱽᱫᱷᱤ ᱟᱨᱠᱤ ᱟᱫᱚ ᱡᱩᱫᱤ ᱤᱧᱟᱹᱜ ᱟᱞᱩ ᱠᱚᱫᱚ ᱛᱮᱢᱚᱱ ᱵᱟᱹᱧ ᱪᱟᱥ ᱵᱟᱲᱟ ᱡᱚᱠᱷᱚᱱ ᱫᱷᱟᱥᱟ ᱢᱟᱥᱟ ᱚᱱᱟ᱾ ᱡᱚᱠᱷᱚᱱ ᱫᱷᱟᱥᱟᱜᱼᱟ ᱵᱟᱹᱲᱛᱤ ᱧᱮᱞ ᱠᱟᱫᱟ ᱟᱹᱞᱩ ᱚᱱᱟ ᱠᱚᱫᱚ ᱚᱴᱳᱢᱮᱴᱤᱠ ᱟᱹᱞᱩ ᱛᱟᱢ ᱫᱚ ᱵᱟᱹᱲᱛᱤ᱾
ᱢᱟᱱᱮ ᱟᱢ ᱡᱟᱦᱟ ᱛᱤᱱᱟᱹᱜ ᱮᱢ ᱧᱮᱞ ᱠᱟᱫᱟ ᱵᱟᱝ᱾
ᱪᱮᱫ ᱪᱚ?
ᱢᱟᱱᱮ ᱟᱢ ᱡᱟᱦᱟᱸ ᱡᱮᱴᱟᱷᱟᱢ ᱧᱮᱞ ᱟᱠᱟᱫᱟ ᱵᱟᱝ᱾
ᱦᱮᱸ ᱦᱮᱸ ᱢᱟᱱᱮ ᱟᱡᱸᱚᱢ ᱦᱚᱸᱧ ᱟᱸᱡᱚᱢ ᱵᱟᱲᱟ ᱠᱟᱫᱟ ᱢᱚᱱᱮᱠᱟᱜ ᱢᱮ ᱡᱟᱦᱟᱸ ᱥᱮᱨᱢᱟ ᱫᱷᱟᱥᱟᱣᱮᱱ ᱛᱟᱠᱚᱢ ᱯᱮᱨᱟᱭ ᱜᱮ ᱦᱚᱲᱟᱜ᱾ ᱢᱤᱫ ᱵᱟᱨ ᱦᱚᱲᱟᱜ ᱵᱟᱧᱪᱟᱣ ᱠᱷᱟᱱ ᱛᱟᱦᱚᱞᱮ ᱚᱵᱚᱥᱥᱳᱭ ᱫᱚ ᱚᱱᱟ ᱥᱮᱨᱢᱟ ᱫᱚ ᱫᱟᱢᱚᱜ ᱜᱮᱭᱟ ᱟᱫᱚ᱾ ᱫᱟᱢ ᱨᱟᱠᱟᱵ ᱦᱮᱡ ᱮᱱᱟ ᱡᱟᱦᱟᱸ ᱢᱟᱦᱟᱡᱚᱱ ᱠᱚ ᱢᱮᱱᱟᱜ ᱠᱚᱛᱟᱵᱚᱱᱟ ᱩᱱᱠᱩ ᱦᱚᱸᱠᱚ ᱴᱷᱤᱠ ᱛᱟᱵᱚᱱᱟ ᱛᱚ ᱟᱫᱚ᱾ ᱠᱷᱟᱭ ᱞᱮᱠᱟ ᱠᱟᱛᱮ ᱜᱮ ᱟᱵᱚᱸ ᱦᱚᱸ ᱠᱤᱨᱤᱧ ᱵᱟᱲᱟ ᱫᱚ ᱦᱩᱭᱩᱜ ᱛᱟᱵᱚᱱᱟ ᱾
ᱟᱨ ᱱᱟᱥᱮ ᱛᱟᱞᱮ᱾
ᱟᱨ ᱛᱟᱦᱮᱞᱮ ᱱᱚᱜᱼᱚᱭ ᱟᱹᱰᱤ ᱪᱷᱟᱲ ᱞᱟᱝ ᱜᱟᱯᱟᱞ ᱢᱟᱨᱟᱣᱱᱟ ᱱᱚᱜᱼᱚᱭ᱾ ᱪᱮᱫ ᱤᱧ ᱞᱟᱹᱭᱟ ᱟᱹᱞᱩ ᱪᱟᱥ ᱠᱚ ᱥᱮ ᱮᱴᱟᱜ ᱥᱚᱵᱡᱤ ᱪᱟᱥ ᱠᱚ᱾ ᱛᱟᱦᱮᱞᱮ ᱚᱠᱛᱚ ᱠᱚᱦᱚᱸ ᱦᱩᱭᱮᱱ ᱛᱟᱦᱮᱞᱮ ᱴᱷᱤᱠ ᱜᱮᱭᱟ ᱛᱮᱦᱮᱧ ᱫᱚ ᱚᱝᱠᱟ ᱜᱮᱞᱟᱝ ᱜᱟᱯᱟᱞ ᱢᱟᱨᱟᱜᱼᱟ ᱾ ᱟᱨᱦᱚᱸ ᱯᱚᱨᱮ ᱛᱮᱞᱟᱝ ᱱᱚᱣᱟ ᱤᱫᱤ ᱠᱟᱛᱮ ᱟᱵᱟᱨ᱾ ᱥᱟᱢᱮᱞᱟᱭ ᱛᱮ ᱞᱟᱝ ᱜᱟᱯᱟᱞ ᱢᱟᱲᱟᱜ ᱥᱮ ᱚᱠᱟ ᱞᱮᱠᱟ? ᱦᱩᱸ᱾ ᱴᱷᱤᱠ ᱜᱮᱭᱟ ᱛᱟᱦᱚᱞᱮᱧ ᱫᱚᱦᱚᱭᱮᱫᱟ ᱱᱤᱛᱚᱜ ᱫᱚ᱾